ᱦᱮᱞᱳ᱾
ᱦᱳᱭ ᱥᱮᱛᱟᱜ ᱡᱚᱦᱟᱨ᱾
ᱨᱚᱲ ᱟᱸᱡᱚᱢᱚᱜ ᱠᱟᱱ ᱜᱮᱭᱟ?
ᱦᱳᱭ, ᱦᱳᱭ ᱟᱸᱡᱚᱢᱚᱜ ᱠᱟᱱ ᱜᱮᱭᱟ ᱵᱮᱥᱛᱮ᱾ ᱤᱧᱟᱹᱜ ᱨᱚᱲ ᱟᱸᱡᱚᱢ ᱫᱟᱢ ᱢᱚᱸᱡᱽ ᱛᱮ?
ᱦᱟᱸ ᱟᱸᱡᱚᱢᱚᱜ ᱠᱟᱱᱟ ᱵᱷᱟᱜᱤ ᱜᱮ᱾ ᱟᱨ ᱪᱮᱫ ᱯᱮ ᱪᱤᱠᱟᱹ ᱵᱟᱲᱟᱭᱮᱜ ᱵᱤᱱ ᱛᱟᱞᱦᱮ?
ᱱᱤᱭᱟᱹ ᱫᱷᱟᱹᱵᱤᱡ ᱫᱚ ᱱᱟᱥᱛᱟ ᱵᱟᱲᱟ ᱠᱚ ᱦᱩᱭᱱᱟ ᱟᱫᱚ ᱚᱲᱟᱜ ᱠᱚᱨᱮ ᱜᱮ᱾
ᱟᱪᱪᱷᱟ, ᱟᱨ ᱦᱚᱲᱢᱚ ᱡᱤᱣᱤ ᱠᱚ ᱱᱟᱭ ᱱᱟᱯᱟᱭ ᱜᱮ ᱥᱮᱱ?
ᱦᱳᱭ ᱱᱤᱭᱟᱹ ᱵᱟᱹᱲᱤᱡ, ᱱᱤᱭᱟᱹ ᱜᱷᱟᱹᱲᱤᱡ ᱫᱚ ᱢᱚᱸᱡᱽ ᱵᱟᱲᱟ ᱜᱮ ᱥᱟᱱᱟᱢ ᱠᱚᱜᱮ ᱢᱮᱱᱟᱜ ᱞᱮᱭᱟ᱾ ᱟᱯᱮ ᱫᱚ ᱪᱮᱜᱠᱟ ᱦᱮᱱᱟᱜ ᱯᱮᱭᱟ?
ᱟᱞᱮ ᱦᱚᱸ ᱫᱮᱥ ᱫᱚ ᱵᱩᱜᱤᱭᱟ᱾
ᱦᱳᱭ ᱦᱳᱭ, ᱨᱚᱦᱚᱭ ᱠᱚᱫᱚ ᱛᱟᱞᱦᱮ ᱮᱛᱚᱦᱚᱵ ᱠᱮᱫᱟ ᱯᱮ ᱥᱮ ᱵᱟᱝ?
ᱮᱛᱚᱦᱚᱵ ᱢᱟ ᱟᱹᱣᱨᱤᱭᱟ ᱚᱝᱠᱟ ᱫᱚ᱾ ᱵᱟᱞᱤᱧ ᱮᱛᱚᱦᱚᱵ ᱟᱠᱟᱜ-ᱟ ᱱᱟᱜ ᱟᱞᱮ ᱥᱮᱫ ᱦᱚᱸ, ᱟᱹᱞᱤᱧ ᱠᱤ ᱡᱟᱦᱟᱸᱭ ᱡᱟᱦᱟᱸᱭ ᱡᱟᱦᱟᱸᱭ ᱫᱚ ᱮᱛᱚᱦᱚᱵ ᱟᱠᱟᱜ ᱜᱮᱭᱟ ᱠᱚ᱾ ᱠᱟᱱᱟ ᱟᱞᱮ ᱫᱚ ᱟᱣᱨᱤᱭᱟ ᱧᱮᱞᱟ᱾
ᱦᱳᱭ, ᱚᱝᱠᱟ ᱞᱮᱠᱟ ᱵᱟᱭ ᱫᱟᱜ ᱡᱟᱹᱲᱤᱭ ᱠᱟᱫᱟ ᱟᱯᱮ ᱚᱱᱛᱮ ᱫᱚ?
ᱫᱟᱜ ᱡᱟᱹᱲᱤ ᱫᱚ ᱚᱱᱠᱟ ᱪᱟᱥᱵᱟᱥ ᱞᱮᱠᱟ ᱫᱚ ᱵᱟᱭ ᱫᱟᱜ ᱡᱟᱲᱤᱭ ᱠᱟᱜ ᱱᱟᱜ᱾ ᱫᱟᱜ ᱡᱟᱹᱲᱤ ᱫᱚ ᱡᱩᱨᱟᱹ ᱫᱟᱜ ᱡᱟᱹᱲᱤ ᱠᱮᱫ ᱜᱮᱭᱟ ᱟᱫᱚ ᱥᱤᱥᱤᱨ ᱫᱟᱜ ᱞᱮᱠᱟᱭ ᱫᱟᱜ ᱡᱟᱹᱲᱤ ᱠᱮᱜ-ᱟ ᱟᱫᱚ ᱥᱤᱥᱤᱨ ᱫᱟᱜ ᱞᱮᱠᱟ ᱛᱮᱢᱟ ᱪᱟᱥᱵᱟᱥ ᱠᱚᱢᱟ ᱵᱟᱝ ᱦᱩᱭᱩᱜ-ᱟ᱾
ᱦᱳᱭ ᱦᱳᱭ ᱦᱳᱭ, ᱨᱚᱦᱚᱭ ᱞᱟᱹᱜᱤᱫ ᱢᱟ ᱱᱟᱥᱮ ᱡᱟᱹᱥᱛᱤ ᱫᱟᱜ ᱡᱟᱲ ᱞᱟᱜᱟᱜ ᱜᱮᱭᱟ ᱥᱮ᱾
ᱵᱟ, ᱦᱳᱭ ᱦᱳᱭ᱾ ᱟᱨ ᱟᱯᱮ ᱥᱮᱱ ᱫᱚ ᱛᱟᱦᱞᱮ ᱟ ᱪᱟᱥᱵᱟᱥ ᱠᱚᱫᱚ ᱱᱟᱜ?
ᱟᱞᱮ ᱥᱮᱜ ᱦᱚᱸ ᱟᱞᱮ ᱱᱚᱛᱮ ᱢᱟ ᱦᱚᱞᱟ ᱜᱮ ᱡᱟᱹᱥᱛᱤ ᱧᱚᱜ ᱫᱟᱜ ᱡᱟᱹᱲᱤ ᱠᱮᱫᱟ ᱚᱱᱟ ᱜᱮ ᱫᱟᱜ ᱛᱚᱸᱵᱟ ᱠᱟᱱᱟ᱾ ᱠᱷᱮᱛ ᱨᱮ ᱩᱱᱟᱹᱜ ᱫᱤᱱ ᱢᱟ ᱞᱮᱠᱷᱟ ᱥᱩᱢᱩᱱ ᱜᱮ ᱢᱟᱱᱮ ᱯᱩᱱ ᱢᱚᱬᱮ ᱢᱟᱦᱟ ᱫᱟᱜ ᱡᱟᱹᱲᱤ ᱠᱮᱫᱟ ᱢᱟᱱᱮ ᱠᱟᱢᱤ ᱨᱮ ᱞᱟᱜᱟᱜ ᱞᱮᱠᱟ ᱢᱟ ᱵᱟᱝ ᱜᱮ᱾ ᱟᱫᱚ ᱯᱟᱞᱮᱫ ᱞᱮ ᱮᱛᱚᱦᱚᱵᱟ ᱞᱚᱜᱚᱱ ᱫᱷᱟᱨᱟ ᱜᱮ ᱱᱟᱥᱮ ᱫᱟᱜ ᱡᱟᱹᱲᱤ ᱧᱚᱜ ᱠᱟᱫᱟᱭ ᱦᱚᱞᱟ ᱫᱚ᱾
ᱦᱩᱸ ᱟᱞᱮ ᱥᱮᱱ ᱫᱚ ᱱᱟᱝ ᱜᱮ ᱱᱟ ᱱᱮᱜᱼᱮ ᱠᱤᱪᱷᱩ ᱵᱟᱨ ᱯᱮ ᱫᱤᱱ ᱜᱟᱱ ᱦᱩᱭ ᱱᱟ ᱢᱚᱱᱮᱭ ᱠᱤᱪᱷᱩ ᱫᱤᱱ ᱫᱟᱜ ᱡᱟᱦᱟᱸᱭ ᱡᱟᱦᱟᱸ ᱫᱚ ᱱᱟᱜ ᱥᱚᱰᱚᱜ ᱛᱮ ᱵᱟᱹᱭᱦᱟᱹᱲ ᱛᱮ ᱱᱟᱜ ᱩᱱᱠᱩᱣᱟᱜ ᱫᱚ ᱱᱟᱜ ᱫᱟᱜ ᱠᱚᱫᱚ ᱵᱟᱹᱫᱽ ᱠᱷᱮᱛ ᱵᱟᱹᱫᱽ ᱠᱚᱨᱮ ᱫᱚ ᱫᱟᱜ ᱟᱠᱟᱱ ᱜᱮᱭᱟ ᱱᱟ᱾
ᱦᱳᱭ ᱦᱳᱭ᱾
ᱦᱮ ᱟᱫᱚ ᱩᱱᱠᱩ ᱜᱮ ᱨᱚᱦᱚᱭ ᱱᱤᱭᱟᱹ ᱠᱚ ᱱᱟᱜ ᱠᱚ ᱤᱭᱟᱹ ᱵᱟᱲᱟᱭ ᱞᱟᱹᱜᱤᱫ ᱠᱚ ᱱᱟᱜ᱾ ᱥᱤ ᱵᱟᱲᱟᱭ ᱵᱟᱛ ᱟᱨ ᱡᱟᱦᱟᱸᱭ ᱜᱩᱴᱩ ᱠᱩ ᱥᱮᱱ ᱜᱚᱰᱟ ᱠᱟᱥᱮᱱ ᱢᱟ ᱱᱟᱜ ᱚᱝᱛᱮ ᱦᱚ ᱫᱟᱜ ᱠᱚ ᱵᱟᱝ ᱯᱮᱨᱮᱡ ᱠᱟᱱᱟ ᱛᱟᱞᱦᱮ ᱫᱟᱜ ᱞᱚᱦᱚᱫ ᱟᱠᱟᱜ ᱞᱮᱠᱟ ᱟᱨ ᱫᱟᱜ ᱞᱚᱦᱚᱫ ᱛᱮᱢᱟ ᱪᱟᱥᱵᱟᱥ ᱠᱚᱢᱟ ᱵᱟᱝ ᱜᱟᱱᱚᱜᱼᱟ, ᱰᱟᱹᱵᱟᱹ ᱠᱷᱮᱛ ᱵᱟᱹᱫᱽ ᱠᱚᱨᱮᱜ ᱫᱟᱜ ᱵᱟᱝ ᱯᱮᱨᱮᱡ ᱞᱮᱱᱠᱷᱟᱱ᱾
ᱦᱳᱭ ᱟᱫᱚ ᱟᱯᱮ ᱚᱱᱛᱮ ᱫᱚ ᱪᱮᱫ ᱛᱮᱯᱮ ᱥᱤ ᱢᱟᱱᱮ ᱯᱮ ᱥᱤ ᱛᱟᱦᱮᱱᱟ ᱴᱮᱠᱴᱟᱨ ᱛᱮ ᱥᱮ ᱱᱚᱝᱠᱟ ᱱᱟᱦᱮᱞ ᱠᱚᱛᱮ ᱜᱮ ᱥᱤ ᱪᱟᱥ ᱯᱮ ᱨᱟᱠᱟᱵ ᱛᱮᱦᱮᱱᱟ ᱚᱱᱮ ᱰᱟᱹᱝᱨᱤ ᱱᱟᱦᱮᱞ
ᱦᱟᱭ ᱦᱟᱭ᱾ ᱟᱞᱮ ᱱᱚᱛᱮ ᱫᱚ ᱠᱟᱰᱟ ᱰᱟᱹᱝᱨᱤ ᱛᱮᱦᱚᱸ ᱪᱟᱥ ᱫᱚ ᱪᱟᱥ ᱜᱮᱭᱟ ᱠᱚ᱾ ᱟᱫᱚ ᱡᱟᱦᱟᱸ ᱡᱟᱦᱟᱸ ᱠᱚᱫᱚ ᱥᱮᱬᱟ ᱥᱮᱬᱟ ᱵᱟᱹᱫᱽ ᱠᱚᱫᱚ ᱱᱟᱸᱜ ᱢᱟᱱᱮ ᱚᱸ ᱢᱤᱥᱤᱱ ᱴᱮᱠᱴᱟᱨ ᱠᱚᱛᱮ ᱱᱟᱜ ᱥᱤ ᱵᱟᱲᱟ ᱦᱚᱪᱚᱭᱮᱜᱼᱟ ᱠᱚ ᱱᱚᱛᱮ ᱫᱚ ᱱᱟᱦᱟᱜ᱾
ᱦᱳᱭ ᱦᱳᱭ ᱟᱫᱚ ᱫᱟᱜ ᱫᱚ ᱛᱟᱞᱦᱮ ᱥᱮᱨᱢᱟ ᱡᱟᱹᱲᱤ ᱟᱥ ᱛᱤᱜᱮ ᱥᱮ ᱱᱚᱝᱠᱟ ᱢᱤᱱᱤ ᱠᱚ ᱥᱟᱵᱢᱟᱨᱥᱟᱞ ᱠᱚᱜᱮᱞᱮ ᱵᱮᱵᱚᱥ
ᱵᱟᱸ ᱵᱟᱸ ᱡᱟᱸᱦᱟᱱᱟ ᱵᱟᱥᱮ ᱢᱤᱱᱤ ᱥᱟᱢᱟᱨ ᱥᱤᱵᱩᱞ ᱱᱟ ᱴᱩᱞᱩ ᱠᱚᱫᱚ ᱱᱟᱦᱟᱜ ᱵᱮᱵᱚᱥᱛᱷᱟ ᱠᱚ ᱫᱚ ᱵᱟᱹᱱᱩᱜᱼᱟ ᱱᱚᱛᱮ ᱫᱚ ᱱᱚᱣᱟ ᱟᱡ ᱢᱟᱱᱠᱷᱟᱱ ᱠᱮᱱᱮᱞ ᱫᱟᱜ ᱠᱚ ᱛᱮ ᱦᱚᱸ ᱪᱟᱥᱵᱟᱥ ᱦᱩᱭᱩᱜ ᱜᱮᱭᱟ ᱟᱨ ᱵᱟᱠᱷᱟᱱ ᱫᱚ ᱱᱟᱦᱟᱜ ᱫᱟᱜ ᱡᱟᱹᱲᱤ ᱵᱷᱚᱨᱥᱟ ᱜᱮ ᱪᱟᱥ ᱠᱚ ᱫᱚ ᱱᱟᱦᱟᱜ
ᱦᱳᱭ ᱦᱳᱭ
ᱟᱨ ᱟᱯᱮᱫ ᱫᱚ ᱛᱟᱞᱮ ᱫᱚ ᱪᱟᱥᱼᱵᱟᱥ ᱠᱚᱫᱚ ᱮᱛᱚᱦᱚᱵ ᱠᱟᱱᱟ ᱥᱮ ᱟᱹᱣᱨᱤᱣᱟ?
ᱟᱹᱨᱤ ᱮᱛᱚᱦᱚᱵᱚᱜ ᱜᱮᱭᱼᱟ ᱟᱞᱮ ᱦᱚᱸ ᱢᱟᱱᱮ ᱟᱞᱮ ᱥᱩᱨ ᱢᱟᱴᱷ ᱢᱟ ᱚᱝᱠᱟ ᱥᱮᱨᱢᱟ ᱡᱟᱹᱲᱤ ᱟᱥ ᱜᱮᱞᱮ ᱠᱚᱭᱚᱜ ᱠᱟᱫᱟ ᱱᱟᱦᱟᱜ ᱟᱨ ᱱᱚᱝᱠᱟ ᱥᱟᱺᱜᱤᱧ ᱢᱟᱴ ᱫᱚ ᱵᱚᱨᱚᱝ ᱠᱟᱹᱢᱤᱱᱤ ᱢᱟᱨᱥᱟᱞ ᱠᱚ ᱢᱮᱱᱟᱜ ᱜᱮᱭᱟ ᱚᱱᱛᱮ ᱫᱚ ᱪᱟᱥ ᱠᱷᱚᱡ ᱫᱚ ᱮᱛᱚᱦᱚᱵ ᱠᱟᱫᱟ ᱞᱚᱜᱚᱱ ᱧᱚᱜ ᱜᱮ᱾
ᱦᱮᱸ ᱦᱮᱸ ᱟᱨ ᱟᱯᱮᱫᱚ ᱛᱟᱞᱮ ᱫᱚ ᱢᱟᱱᱮ ᱱᱤᱭᱟᱹ ᱪᱟ ᱢᱟᱱᱮ ᱱᱤᱛᱚᱜ ᱱᱟᱜ ᱡᱟᱸᱦᱟ ᱪᱟᱥᱼᱵᱟᱥ ᱠᱚ ᱦᱩᱭᱩᱜ ᱠᱟᱱᱟ ᱱᱤᱭᱟᱹ ᱜᱮ, ᱥᱮ ᱱᱤᱭᱟᱹ ᱨᱟᱠᱟᱵ ᱠᱟᱛᱮᱜ ᱡᱟᱦᱟᱸ ᱠᱤ ᱵᱟᱨ ᱫᱷᱟᱣ ᱠᱚ ᱪᱟᱥᱟ ᱥᱤᱛᱩᱝ ᱦᱳᱲᱳ ᱚᱱᱟ ᱦᱚᱸᱯᱮ ᱪᱟᱥ ᱜᱮᱭᱟ?
ᱵᱟᱝ ᱵᱟᱝ ᱚᱱᱟ ᱫᱚ ᱟᱞᱮ ᱱᱚᱣᱟ ᱥᱩᱨ ᱥᱩᱯᱩᱨ ᱢᱟᱴ ᱨᱮᱫᱚ ᱵᱟᱝ ᱦᱩᱭᱩᱜ ᱜᱮᱭᱟ ᱚᱱᱮ ᱡᱟᱸᱦᱟᱭ ᱢᱤᱱᱤ ᱥᱮᱜ ᱢᱮᱜ ᱦᱮᱸ ᱟᱞᱮ ᱠᱷᱚᱱ ᱥᱟᱺᱜᱤᱧ ᱢᱟᱴᱷ ᱨᱮ ᱚᱱᱛᱮ ᱢᱟ ᱦᱳᱭᱳᱜ ᱜᱮ ᱟᱨ ᱠᱤᱪᱷᱩ ᱦᱚᱲᱟᱜ ᱡᱟᱸᱦᱟᱭ ᱠᱷᱮ ᱤᱭᱟᱹ ᱜᱟᱰᱟ ᱚᱝᱠᱟ ᱢᱮᱱᱟᱜ ᱜᱮ ᱜᱟᱰᱟ ᱥᱩᱰᱚᱜ ᱫᱷᱟᱨᱮ ᱫᱷᱟᱨᱮ ᱛᱮ ᱡᱟᱦᱟᱸᱭ ᱠᱚᱟᱜ ᱠᱷᱮᱛ ᱠᱚ ᱢᱮᱱᱟᱜ ᱩᱱᱠᱩ ᱣᱟᱜ ᱦᱳᱭᱳᱜ ᱜᱮᱭᱟ ᱪᱟᱥ ᱜᱮ ᱛᱟᱸᱦᱮᱱᱟᱠᱚ ᱩᱱᱠᱩ ᱫᱚ᱾
ᱚ ᱦᱮᱸ ᱟᱯᱮ ᱫᱚ ᱱᱟᱜ ᱵᱟᱝ ᱞᱮᱠᱟ ᱜᱮ ᱛᱟᱞᱮ
ᱵᱟᱝ ᱵᱟᱝ ᱟᱞᱮ ᱫᱚ ᱚᱱᱠᱟ ᱠᱷᱮᱛ ᱢᱟᱱᱮ ᱜᱟᱰᱟ ᱥᱩᱨ ᱠᱚᱨᱮ ᱵᱟᱹᱱᱩᱜ ᱟᱱ ᱠᱷᱟᱹᱛᱤᱨ ᱟᱜ ᱛᱮ ᱟᱞᱮ ᱱᱚᱣᱟ ᱢᱟᱴᱷ ᱠᱚᱨᱮ ᱫᱚ ᱢᱟᱱᱮ ᱪᱟᱥ ᱵᱟᱝ ᱦᱩᱭᱩᱜ ᱜᱮᱭᱟ ᱫᱷᱚᱨᱚᱱ
ᱦᱩᱸ ᱦᱩᱸ ᱟᱨ ᱟᱯ ᱛᱟᱞᱮ ᱟᱯᱮ ᱚᱱᱟ ᱟᱞᱮ ᱞᱮᱠᱟ ᱢᱟᱱᱮ ᱥᱮᱨᱢᱟ ᱡᱟᱹᱲᱤ ᱫᱟᱜ ᱵᱷᱚᱨᱥᱟ ᱜᱮ ᱪᱟᱥᱵᱟᱥ ᱠᱚ ᱫᱚ ᱵᱟᱝ?
ᱦᱳᱭ ᱦᱳᱭ ᱦᱳᱲᱳ ᱪᱟᱥ ᱫᱚ ᱟᱞᱮ ᱱᱚᱛᱮ ᱫᱚ ᱥᱮᱨᱢᱟ ᱡᱟᱹᱲᱤ ᱟᱸᱥ ᱛᱮᱜᱮ ᱟᱨ ᱵᱟᱝᱠᱷᱟᱱ ᱥᱚᱵᱽᱡᱤ ᱥᱚᱵᱽᱡᱤ ᱫᱚ ᱟᱞᱮ ᱱᱚᱛᱮ ᱫᱚ ᱫᱚᱢᱮ ᱦᱩᱭᱩᱜ ᱜᱮᱭᱟ ᱥᱚᱵᱽᱡᱤ ᱪᱟᱥ ᱫᱚ ᱵᱟᱝᱞᱮ ᱠᱚᱥᱴᱚᱜ ᱛᱟᱦᱮᱸᱜ ᱜᱮᱭᱟ᱾
ᱟᱪᱪᱷᱟ ᱦᱮᱸ᱾
ᱚᱱᱟ ᱫᱚ ᱢᱟᱱᱮ ᱮᱢᱚᱱ ᱡᱟᱭᱜᱟ ᱨᱮ ᱠᱷᱟ ᱠᱷᱮᱛ ᱢᱮᱱᱟᱜ ᱛᱟᱞᱮᱭᱟ ᱚᱱᱟ ᱫᱚ ᱥᱩᱫᱷᱩ ᱥᱚᱵᱽᱡᱤ ᱜᱮ ᱦᱩᱭᱩᱜ ᱛᱟᱦᱮᱱᱟ ᱟᱨ ᱚᱱᱟ ᱯᱟᱥᱴᱟ ᱫᱚ ᱢᱟᱱᱮ ᱦᱩᱲᱩ ᱵᱟᱝ ᱦᱩᱭᱩᱜ ᱛᱟᱦᱮᱱᱟ ᱟᱨ ᱜᱟᱰᱟ ᱢᱮᱱᱟᱜᱼᱟ ᱛᱟᱞᱮ ᱥᱚᱵᱽᱡᱤ ᱠᱚᱫᱚ ᱫᱷᱟᱨᱟ ᱜᱮᱞᱮ ᱪᱟᱥ ᱛᱟᱸᱦᱮᱱᱟ ᱜᱟᱰᱟ ᱫᱟᱜ ᱛᱮ ᱟᱫᱚ ᱦᱩᱲᱩ ᱦᱩᱭᱩᱜ ᱞᱮ ᱛᱟᱦᱮᱱᱟ᱾
ᱚ ᱟᱫᱚ ᱟᱯᱮ ᱫᱚ ᱛᱟᱞᱮ ᱢᱟᱱᱮ ᱡᱷᱚᱛᱚ ᱞᱮᱠᱟᱜ ᱜᱮ ᱱᱚᱣᱟ ᱢᱟᱱᱮ ᱤᱭᱟᱹ ᱛᱟᱞᱮ ᱥᱚᱵᱽᱡᱤ ᱠᱚᱫᱚ ᱪᱟᱥᱟ ᱯᱮ ᱥᱮ ᱚᱱᱟ ᱡᱟᱦᱟᱸᱭ ᱡᱟᱦᱟᱸᱭ ᱢᱟᱱᱮ ᱚᱱᱟ ᱜᱟᱰᱟ ᱫᱟᱜ ᱯᱩᱠᱷᱨᱤ ᱠᱚᱛᱮᱫ ᱢᱮᱱᱟᱜ ᱵᱷᱚᱨᱥᱟ ᱜᱮ?
ᱵᱟᱝ ᱵᱟᱸ ᱟᱞᱮ ᱚᱱᱟ ᱜᱟᱰᱟ ᱫᱷᱟᱨᱮ ᱫᱷᱟᱨᱮ ᱛᱮᱫᱚ ᱟᱞᱮ ᱱᱚᱣᱟ ᱟᱹᱛᱩ ᱠᱚᱨᱮ ᱡᱮᱢᱚᱱ ᱢᱟ ᱛᱚ ᱜᱷᱟᱸᱨᱚᱧᱡᱽ ᱠᱚᱨᱮᱱ ᱜᱮ ᱢᱤᱜᱮᱱ ᱵᱟᱨᱭᱟ ᱠᱷᱮᱛ ᱢᱮᱱᱟᱜ ᱛᱟᱠᱚ ᱜᱮ ᱢᱟᱱᱮ ᱥᱟᱱᱟᱢ ᱦᱚ ᱟᱞᱮ ᱟᱹᱛᱩ ᱨᱮᱱ ᱫᱚ᱾ ᱟᱨ ᱚᱱᱟ ᱠᱚ ᱠᱷᱮᱛ ᱠᱚᱨᱮᱜ ᱫᱚ ᱥᱩᱫᱷᱩ ᱥᱚᱵᱽᱡᱤ ᱢᱚᱛᱚ ᱜᱮ ᱦᱩᱭᱩᱜᱼᱟ, ᱦᱩᱲᱩ ᱵᱟᱝ ᱦᱩᱭᱩᱜ ᱜᱮᱭᱟ ᱢᱟᱱᱮ ᱦᱟᱥᱟᱭ ᱚᱝᱠᱟ ᱞᱮᱠ ᱡᱮ ᱦᱩᱲᱩ ᱠᱚᱫᱚ ᱵᱟᱝ ᱦᱩᱭᱩᱜᱼᱟ᱾
ᱚ ᱢᱟᱱᱮ ᱚᱱᱟ ᱫᱚ ᱠᱷᱟᱹᱞᱤ ᱥᱟᱠ ᱥᱚᱵᱽᱡᱤ ᱪᱟᱥ ᱜᱮ ᱜᱟᱱᱚᱜ ᱠᱟᱱᱟ ᱵᱟᱝ?
ᱦᱳᱭ ᱦᱳᱭ ᱚᱱᱟ ᱠᱚᱜᱮ ᱜᱟᱱᱚᱜᱼᱟ ᱟ ᱯᱮ ᱚᱱᱛᱮ ᱫᱚ ᱥᱚᱵᱽᱡᱤ ᱠᱚᱫᱚ ᱵᱟᱝᱯᱮ ᱪᱟᱥ ᱜᱮᱭᱟ?
ᱟᱞᱮ ᱱᱚᱛᱮ ᱫᱚ ᱚᱱᱠᱟ ᱫᱚ ᱱᱟᱜ ᱥᱚᱵᱽᱡᱤ ᱠᱚᱫᱚ ᱪᱟᱥ ᱠᱚᱫᱚ ᱵᱟᱝ ᱜᱮ ᱱᱟᱦᱟᱜ᱾ ᱟᱫᱚ ᱡᱟᱸᱦᱟᱭ ᱡᱟᱸᱦᱟᱭ ᱢᱟᱱᱮ ᱯᱩᱠᱷᱨᱤ ᱠᱚ ᱡᱟᱦᱟᱸ ᱫᱟᱜ ᱠᱚ ᱵᱮᱵᱚᱥᱛᱷᱟ ᱡᱩᱫᱤ ᱦᱮᱱᱟᱜ ᱛᱟᱠᱚᱣᱟ ᱩᱱᱠᱩ ᱫᱚ ᱪᱟᱥ ᱵᱟᱲᱟᱫ ᱜᱮᱭᱟ ᱠᱚ ᱱᱟᱦᱟᱜ ᱦᱟᱴ ᱠᱚᱨᱮᱫ ᱟᱹᱠᱷᱨᱤᱧ ᱠᱚ ᱞᱟᱹᱜᱤᱱ ᱟᱨ ᱵᱟᱠᱷᱟᱱ ᱟᱞ-ᱟᱞᱮ ᱚᱱᱟ ᱚᱱᱠᱟ ᱫᱚ ᱵᱟᱝᱟ ᱪᱟᱥ ᱠᱚᱫᱚ ᱱᱟ ᱥᱟᱠ ᱥᱚᱵᱽᱡᱤ ᱠᱚᱫᱚ ᱱᱟ ᱟᱫᱚ ᱚᱱᱮ ᱟᱹᱛᱩ ᱵᱟᱲᱜᱮ ᱠᱚᱨᱮᱜ ᱫᱚ ᱪᱟᱥ ᱵᱟᱲᱟᱭ ᱫᱚ ᱪᱟᱥ ᱵᱟᱲᱟᱭ ᱦᱩᱭᱩᱜ ᱜᱮᱭᱟ ᱱᱤᱡᱮ ᱚᱱᱟ ᱢᱟᱱᱮ ᱚᱲᱟᱜ ᱞᱮᱠᱟ ᱚᱲᱟᱜ ᱡᱚᱢ ᱢᱚᱛᱚ ᱞᱮᱠᱟ᱾
ᱦᱳᱭ ᱦᱳᱭ ᱦᱳᱭ ᱦᱳᱭ
ᱠᱩᱧ ᱫᱟᱜ ᱠᱩᱧ ᱠᱚ ᱦᱮᱱᱟᱜᱼᱟ ᱛᱚ ᱠᱩᱧ ᱰᱷᱮᱠᱚᱡ ᱠᱚ ᱦᱮᱱᱟᱜᱼᱟ ᱟᱸ ᱱᱚᱝᱠᱟ ᱤᱭᱟᱹ ᱠᱚ ᱞᱟᱜ ᱥᱳᱞᱟᱨ ᱠᱚᱠᱚ ᱵᱟᱹᱭᱥᱟᱹᱣ ᱵᱟᱲᱟ ᱠᱟᱜ ᱜᱮᱭᱟ ᱮᱱᱠᱷᱟᱱ ᱫᱚ ᱚᱱᱟ ᱠᱚᱨᱮᱱᱟᱜ ᱫᱟᱜ ᱠᱚᱛᱮ ᱪᱟᱥ ᱵᱟᱲᱟ ᱦᱩᱭ ᱠᱟᱱᱟ᱾
ᱦᱳᱭ ᱠᱚ ᱫᱟᱜ ᱠᱚᱨᱮᱱᱟᱜ ᱠᱚ ᱵᱟᱝ ᱛᱟᱦᱮᱱ ᱠᱷᱟᱱ ᱪᱟᱥ ᱡᱤ ᱪᱟᱥ ᱫᱚ ᱢᱟᱱᱮ ᱵᱟᱨᱥᱤᱧ ᱯᱮ ᱢᱟᱦᱟ ᱯᱚᱨᱮ ᱯᱚᱨᱮ ᱮᱢᱟᱜ ᱦᱩᱭᱩᱜᱼᱟ ᱛᱚ᱾
ᱦᱳᱭ ᱦᱳᱭ
ᱠᱚᱢ ᱫᱟᱜ ᱛᱮᱫᱚ ᱵᱟᱝ ᱦᱩᱭᱩᱜ ᱜᱮᱭᱟ᱾
ᱦᱩᱸᱼᱩᱸ
ᱟᱯᱮ ᱚᱱᱛᱮ ᱛᱟᱞᱦᱮ ᱪᱮᱜ ᱠᱚ ᱥᱚᱵ ᱠᱚ ᱦᱩᱭᱩᱜ ᱛᱟᱦᱮᱱ ᱵᱮᱥ?
ᱪᱮ ᱡᱟᱱᱟ
ᱫᱟᱹᱧ ᱟᱯᱮ ᱚᱱᱛᱮ ᱫᱚ ᱛᱟᱞᱦᱮ ᱪᱮᱜ ᱠᱚ ᱥᱚᱵ ᱜᱮ ᱢᱟᱱᱮ ᱡᱷᱚᱛᱚ ᱡᱟᱭᱜᱟ ᱨᱮ ᱥᱟᱱᱟᱢ ᱥᱚᱵᱽᱡᱤ ᱠᱚᱢᱟ ᱵᱟᱝ ᱦᱳᱭᱳᱜ ᱜᱮᱭᱟ ᱥᱮ᱾
ᱵᱟᱝ ᱚᱱᱠᱟ ᱫᱚ ᱟᱞᱮ ᱱᱚᱛᱮ ᱫᱚ ᱱᱟᱜ ᱡᱟᱦᱟᱸ ᱜᱚᱴᱟ ᱡᱟᱭᱜᱟ ᱞᱮᱠᱟ ᱫᱚ ᱱᱟᱜ ᱱᱮ ᱥᱚᱵᱽᱡᱤ ᱠᱚ ᱚᱱᱠᱟ ᱫᱚ ᱵᱟᱝ ᱦᱩᱭ ᱵᱟᱲᱟᱜ ᱜᱮᱭᱟ ᱱᱟ᱾ ᱟᱨ ᱩᱱᱟᱹᱜ ᱪᱟᱥ ᱦᱚᱸ ᱵᱟᱠᱚ ᱪᱟᱥ ᱵᱟᱲᱟᱭᱟ ᱛᱚ ᱩᱱᱟᱹᱜ ᱥᱮᱻ ᱡᱟᱦᱟᱸ ᱥᱮᱱ ᱮᱴᱟᱜ ᱫᱤᱥᱚᱢ ᱞᱮᱠᱟ ᱢᱟᱱᱮ ᱥᱚᱵᱽᱡᱤ ᱠᱚ ᱡᱟᱦᱟᱸ ᱡᱟᱦᱟᱸ ᱥᱮᱱ ᱫᱚ ᱟᱹᱞᱩ ᱵᱤᱞᱟᱹᱛᱤ ᱠᱚ ᱟᱹᱰᱤ ᱠᱤᱪᱷᱩ ᱠᱟ ᱫᱚᱢᱮ ᱠᱚ ᱪᱟᱥ ᱵᱟᱲᱟᱭ ᱜᱮᱭᱟ ᱛᱚ ᱚᱱᱠᱟ ᱫᱚ ᱱᱟᱜ ᱟᱞᱮ ᱫᱚ ᱵᱟᱝ᱾
ᱦᱳᱭ ᱥᱟᱱᱟᱢ ᱡᱟᱭᱜᱟ ᱨᱮᱵᱚ ᱵᱟᱵᱚᱱ ᱪᱟᱥ ᱜᱮ ᱫᱟᱜ ᱠᱚ ᱡᱮ ᱫᱟᱜ ᱠᱚ ᱟᱱᱟᱴ ᱠᱷᱟᱹᱛᱤᱨᱟᱜ ᱛᱮ᱾ ᱠᱤᱪᱷᱩ ᱠᱤᱪᱷᱩ ᱡᱟᱭᱜᱟ ᱨᱮᱫᱚ ᱡᱮᱢᱚᱱ ᱵᱟᱝ ᱦᱩᱭᱩᱜ ᱜᱮ ᱮᱠᱟᱞ ᱜᱮᱥ ᱪᱟᱥ᱾
ᱦᱳᱭ ᱦᱚᱜᱼᱚ
ᱟᱞᱮ ᱫᱚ ᱱᱚᱛᱮ ᱫᱚ ᱪᱟᱥ ᱵᱚᱞᱮ ᱛᱚ ᱠᱷᱟᱹᱞᱤ ᱫᱚ ᱱᱟᱜ ᱱᱤᱛᱚᱜ ᱫᱚ ᱟᱞᱮ ᱫᱚᱻᱻ ᱢᱟᱱᱮ ᱦᱩᱲᱩ ᱜᱮ ᱱᱟᱜ ᱚᱱᱠᱟ ᱫᱚ ᱪᱟᱥ ᱠᱚᱫᱚ ᱱᱟᱜ ᱟᱨ ᱡᱟᱦᱟᱱᱟᱜ ᱚᱱᱠᱟ ᱪᱟᱥ ᱵᱟᱥ ᱠᱚᱫᱚ ᱚᱱᱠᱟ ᱫᱚ ᱵᱟᱝ ᱜᱮ ᱱᱟᱜ᱾
ᱛᱟᱦᱚᱞᱮ ᱛᱩᱲᱤ ᱠᱩ ᱠᱷᱚᱥᱞᱟ ᱠᱩ ᱚᱱᱟ ᱠᱚᱦᱩᱸ ᱛᱟᱦᱞᱮ ᱯᱮ ᱪᱟᱥ ᱛᱟᱦᱮᱱᱟ ᱥᱮ ᱵᱟᱝ ᱦᱩᱲᱩ ᱠᱚ ᱨᱟᱠᱟᱵ ᱠᱟᱛᱮ?
ᱵᱟᱝ ᱜᱮ ᱟᱞᱮ ᱱᱚᱛᱮ ᱫᱚ ᱚᱱᱟ ᱠᱚᱫᱚ ᱱᱟᱜ ᱵᱟᱝ-ᱟ᱾
ᱟᱫᱚ ᱛᱟᱦᱚᱞᱮ ᱠᱟᱹᱴᱤᱡ ᱟᱠᱟᱞ ᱧᱚᱜ ᱜᱮᱭᱟ ᱥᱮ ᱪᱮᱫ ᱟᱯᱮ ᱚᱱᱛᱮ ᱫᱚ ᱡᱟᱦᱟᱸ ᱟᱠᱟᱞ ᱠᱚ ᱢᱮᱱ ᱦᱚᱪᱚᱭᱮᱜ ᱪᱟᱥᱼᱼᱼ ᱦᱚ ᱚᱱᱠᱟ ᱞᱮᱠᱟ ᱵᱟᱝ ᱡᱩᱫᱤ ᱥᱮᱨᱢᱟ ᱡᱟᱹᱲᱤ ᱵᱟᱝᱠᱷᱟᱱ?
ᱥᱮᱨᱢᱟ ᱡᱟᱹᱲᱤ ᱵᱟᱝᱠᱷᱟᱱ ᱢᱟ ᱟᱠᱟᱞ ᱦᱩᱭᱩᱜ ᱜᱮᱭᱟ ᱛᱚ ᱚᱱᱠᱟ ᱢᱟ ᱱᱟᱜ ᱵᱟᱝ ᱦᱩᱭ ᱵᱟᱲᱟ ᱟᱠᱟᱱᱟ ᱦᱮᱸᱥᱮ᱾
ᱦᱳᱭ ᱦᱳᱭ ᱟᱨ ᱵᱟᱝ ᱦᱩᱭ ᱞᱮᱱᱠᱷᱟᱱ ᱢᱟ ᱚᱱᱟᱜᱮ ᱪᱚᱜ-ᱟ ᱥᱮ ᱟᱠᱟᱞ ᱢᱟ ᱟᱹᱰᱤ ᱫᱩᱠ ᱜᱮ ᱟᱸᱡᱚᱢᱚᱜ-ᱟ, ᱡᱟᱦᱟᱸ ᱠᱚᱥᱮ ᱟᱠᱟᱞᱟᱭ ᱥᱮ ᱢᱩᱫᱽᱫᱮ ᱫᱩᱠ ᱠᱚ ᱞᱟ. ᱭ-ᱟ᱾
ᱦᱳᱭ
ᱟᱫᱚ ᱱᱤᱭᱟᱹ ᱛᱟᱱᱚᱢ ᱛᱮ ᱚᱱᱮ ᱪᱟᱥ ᱵᱟᱥ ᱠᱚᱢᱟ ᱡᱟᱣ ᱥᱮᱨᱢᱟ ᱦᱩᱭ ᱵᱟᱲᱟ ᱠᱟᱱ ᱜᱮᱭᱟ ᱱᱮᱥ ᱦᱚᱸᱯᱟ ᱟᱥᱟ ᱦᱩᱭᱩᱜ ᱠᱟᱱᱟ ᱦᱩᱭᱩᱜ ᱜᱮᱭᱟ ᱱᱟᱜ ᱯᱟᱞᱮ ᱱᱟᱦᱟᱜ᱾
ᱦᱮᱸ ᱦᱳᱭ ᱦᱳᱭ ᱦᱳᱭ ᱦᱳᱭᱞᱮᱱ ᱠᱷᱟᱱ ᱢᱟ ᱟᱹᱰᱤ ᱢᱚᱸᱡᱽ ᱠᱟᱛᱷᱟ ᱚᱱᱟᱜᱮ ᱟᱨ ᱟ ᱠᱟᱞ ᱢᱟ ᱟᱹᱰᱤ ᱫᱩᱠ ᱟᱸᱡᱚᱢᱚᱜ-ᱟ ᱵᱟᱝᱠᱷᱟᱱ᱾
ᱟᱠᱟᱞ ᱞᱮᱠᱷᱟᱱ ᱢᱟ ᱚᱱᱟ ᱟᱸᱡᱚᱢ ᱛᱮ ᱟᱹᱰᱤ ᱫᱩᱠ ᱵᱩᱡᱷᱟᱹᱜ ᱜᱮᱻ ᱟᱨᱦᱚᱸ ᱡᱟᱦᱟᱸ ᱠᱚᱥᱮᱫ ᱵᱟᱝ ᱦᱩᱭᱩᱜ-ᱟ ᱩᱱ ᱠᱳ ᱢᱟ ᱯᱩᱨᱟᱹ ᱜᱷᱟᱨᱚᱸᱧᱡᱽ ᱫᱩᱠ ᱦᱟᱨᱠᱮᱛ ᱜᱮ ᱪᱟᱞᱟᱜ ᱠᱟᱱ ᱛᱟᱠᱚᱣᱟ᱾
ᱦᱳᱭ
ᱫᱤᱭᱮ ᱚᱞᱚᱜ ᱯᱟᱲᱦᱟᱣ ᱵᱟᱨᱮ ᱛᱮᱫᱚ ᱟᱯᱮ ᱚᱱᱛᱮ ᱫᱚ ᱛᱟᱦᱚᱞᱮ ᱛᱤᱱᱟᱹᱜ ᱴᱟᱻ ᱞᱟᱯᱷᱟᱝ ᱥᱮᱫ ᱯᱮ ᱞᱟᱦᱟ ᱠᱟᱱᱟ?
ᱚᱞᱚᱜ ᱯᱟᱲᱦᱟᱣ ᱛᱮᱫᱚ ᱱᱟᱜ ᱱᱤᱛᱚᱜ ᱫᱚ ᱞᱟᱹᱭ ᱞᱮᱠᱷᱟᱱ ᱫᱚ ᱱᱟᱜ ᱤᱧᱟᱜ ᱫᱚ ᱱᱟᱦᱟᱜ ᱱᱤᱛᱚᱜ ᱫᱚ ᱵᱤᱭᱮ ᱪᱟᱞᱟᱜ ᱠᱟᱱᱟ, ᱛᱷᱟᱨᱰ ᱥᱮᱢᱤᱥᱴᱟᱨ᱾
ᱦᱳᱭ ᱦᱳᱭ ᱢᱟᱱᱮ ᱟᱯᱮ ᱟᱵᱚ ᱫᱚ ᱫᱤᱥᱚᱢ ᱚᱲᱟᱜ ᱠᱚᱨᱮ ᱧᱮᱞ ᱦᱩᱭ ᱠᱟᱱ ᱜᱮᱭᱟ ᱥᱮ ᱚᱞᱚᱜ ᱯᱟᱲᱦᱟᱜ ᱚᱱᱠᱟ ᱞᱮᱠᱟ ᱢᱟᱱᱮ ᱵᱟᱝ ᱵᱚᱱ ᱯᱟᱲᱦᱟᱜ ᱛᱟᱦᱮᱱ ᱜᱮ
ᱢᱟᱱᱮ ᱟᱯᱮ ᱚᱱᱟ ᱥᱩᱨ ᱥᱩᱯᱩᱨ ᱟᱹᱛᱩ ᱠᱚᱨᱮ ᱥᱮ ᱜᱷᱟᱨᱚᱧᱡᱽ ᱠᱚᱨᱮ ᱚᱞᱚᱜ ᱯᱟᱲᱦᱟᱣ ᱢᱟᱱᱮ ᱥᱟᱱᱟᱢ ᱠᱚ ᱛᱤᱱᱟᱹᱜ ᱞᱟᱯᱷᱟᱝ ᱥᱮᱫ ᱯᱮ ᱥᱮᱴᱮᱨ ᱫᱟᱲᱮ ᱠᱟᱣᱫᱟ?
ᱟᱫᱚ ᱚᱱᱠᱟ ᱫᱚ ᱱᱟᱜ ᱩᱸᱻ ᱚᱞᱚᱜ ᱯᱟᱲᱦᱟᱣ ᱠᱚᱫᱚ ᱱᱟᱜ ᱱᱤᱛ ᱦᱮᱱᱟᱜ ᱠᱚ ᱜᱮᱭᱟ ᱦᱮᱱᱟᱜ ᱫᱚ ᱢᱟᱱᱮ ᱱᱤᱡᱮ ᱠᱷᱚᱱ ᱢᱟᱱᱮ ᱞᱟᱹᱭ ᱞᱮᱠᱷᱟᱱ ᱫᱚ ᱱᱟᱦᱟᱜ ᱡᱟᱦᱟᱸ ᱠᱤ ᱥᱤᱱᱤᱭᱟᱨ ᱠᱚ ᱚᱞ ᱯᱟᱲᱦᱟᱣ ᱠᱟᱹᱢᱤ ᱠᱚᱦᱚᱸ ᱱᱟᱜ ᱚᱱᱠᱟ ᱠᱟᱹᱢᱤ ᱵᱟᱲᱟᱭᱮᱫ ᱜᱮᱭᱟ ᱠᱚ ᱱᱟᱜ᱾
ᱦᱳᱭ ᱦᱳᱭ ᱦᱳᱭ᱾ ᱚᱱᱟ ᱜᱮ ᱥᱟᱱᱟᱢ ᱡᱟᱭᱜᱟ ᱨᱮᱫᱚ ᱫᱤᱥᱟᱹᱜ ᱠᱟᱱᱟ ᱥᱮ ᱚᱠᱟ ᱚᱠᱟ ᱡᱟᱭᱜᱟ ᱠᱚᱨᱮᱫ ᱫᱚ ᱢᱟᱱᱮ ᱟᱞᱮ ᱟᱞᱮ ᱱᱚᱣᱟ ᱥᱩᱨ ᱥᱩᱯᱩᱨ ᱠᱚᱨᱮᱫ ᱜᱮ ᱡᱩᱫᱤᱧ ᱢᱮᱱᱟ
ᱚᱞᱚᱜ ᱯᱟᱲᱦᱟᱣ ᱛᱮᱫᱚ ᱡᱮᱢᱚᱱ ᱱᱟᱥᱮ ᱱᱟᱜ ᱠᱚᱢ ᱫᱷᱟᱨᱟ ᱧᱚᱜ ᱜᱮᱭᱟ ᱟᱨᱠᱤ ᱢᱟᱱᱮ ᱟᱞᱮ ᱡᱟᱦᱟᱸ ᱠᱩᱲᱤ ᱜᱤᱫᱽᱨᱟᱹ ᱠᱚ ᱢᱮᱱᱟᱜ ᱞᱮᱭᱟ ᱟᱞᱮ ᱫᱚ ᱯᱨᱟᱭ ᱡᱚᱛᱚ ᱜᱷᱟᱨᱚᱸᱡᱽ ᱨᱮᱜᱮ ᱢᱚᱴᱟᱢᱩᱴᱤ ᱵᱤᱭᱮ ᱠᱚᱢᱯᱞᱤᱴ ᱚᱱᱠᱟ ᱢᱮᱱᱟᱜ ᱞᱮᱭᱟ, ᱢᱟᱱᱮ ᱚᱱᱟ ᱠᱷᱚᱱ ᱞᱟᱛᱟᱨ ᱢᱟ ᱵᱟᱹᱱᱩᱜ ᱞᱮᱭᱟ ᱟᱨ ᱡᱟᱦᱟᱸᱭ ᱩᱱᱠᱩ ᱠᱚᱲᱟ ᱜᱤᱫᱽᱨᱟᱹ, ᱠᱚ ᱩᱱᱠᱩ ᱠᱚᱢᱟ ᱢᱟᱫᱽᱫᱷᱚᱢᱤᱠ ᱢᱚᱸᱡᱽ ᱫᱷᱟᱨᱟ ᱵᱟᱝ ᱠᱚ ᱮᱢ ᱮᱫᱟ ᱚᱠᱚᱭ ᱫᱚ ᱢᱟᱱᱮ ᱵᱟᱯᱞᱟᱜ ᱠᱟᱱᱟ ᱠᱚ ᱟᱨ ᱚᱠᱚᱭ ᱫᱚ ᱵᱟᱦᱮᱨ ᱠᱟᱹᱢᱤ ᱠᱚ ᱠᱚ ᱪᱟᱞᱟᱜ ᱠᱟᱱᱟ ᱢᱟᱱᱮ ᱚᱱ ᱚᱱᱠᱟ ᱞᱮᱠᱟ ᱯᱟᱲᱦᱟᱣ ᱢᱟᱱᱮ ᱞᱟᱦᱟ ᱥᱮᱫ ᱵᱟᱹᱱᱩᱜ ᱟᱱ ᱠᱚᱣᱟ,
ᱟᱞᱮ ᱦᱚᱸ ᱚᱱᱠᱟ ᱫᱚ ᱢᱟᱱᱮ ᱡᱟᱦᱟᱸᱭ ᱡᱟᱦᱟᱸ ᱠᱚᱫᱚ ᱱᱟᱜ ᱦᱮᱱᱟᱜ ᱠᱚᱜᱮᱭᱟ ᱚᱱᱠᱟ ᱡᱟᱦᱟᱸᱭ ᱠᱚ ᱫᱚ ᱠᱤ ᱢᱟᱫᱽᱫᱷᱚᱢᱤᱠ ᱮᱢ ᱵᱟᱲᱟᱛᱮᱱ, ᱯᱟᱲᱦᱟᱜ ᱠᱚᱦᱚᱸ ᱵᱟᱹᱜᱤᱭᱮᱫ ᱜᱮᱭᱟ ᱠᱚ ᱟᱨ ᱵᱟᱝ ᱠᱟᱹᱢᱤ ᱠᱚᱦᱚᱸ ᱛᱚᱢᱱᱟ ᱾ ᱠᱟᱹᱢᱤ ᱵᱟᱦᱮᱨᱮ ᱨᱮ ᱠᱟᱹᱢᱤ ᱠᱚ ᱩᱴᱷᱟᱹᱜ ᱠᱟᱱᱟ ᱵᱮᱥᱤ ᱠᱟᱨ ᱛᱚ ᱢᱟ ᱫᱤᱥᱚᱢ ᱠᱚᱨᱮ, ᱵᱟᱸ ᱵᱟᱠᱚ ᱩᱴᱷᱟᱹᱣ ᱵᱟᱲᱟᱜ ᱠᱟᱱᱟ ᱱᱤᱛᱚᱜ ᱫᱚ ᱱᱟ ᱵᱟᱦᱮᱨᱮ ᱠᱟᱹᱢᱤ, ᱜᱮ,
ᱦᱳᱭ ᱦᱳᱭ ᱦᱳᱭ, ᱟᱨ ᱚᱠᱚᱭ ᱫᱚ ᱜᱸᱚᱧᱡᱽ ᱨᱮᱱᱟᱜ ᱠᱚ ᱦᱚᱸ ᱱᱟᱥᱮ ᱤᱭᱟᱹ ᱠᱚ ᱮᱴᱠᱮᱴᱚᱬᱮ ᱠᱷᱟᱹᱛᱤᱨᱟᱜ ᱠᱚ ᱪᱟᱞᱟᱜ ᱠᱟᱱ ᱜᱮᱭᱟ, ᱚᱠᱚᱭ ᱫᱚ ᱯᱟᱲᱦᱟᱜ ᱢᱟ ᱚᱞᱚᱜ ᱯᱟᱲᱦᱟᱣ ᱵᱩᱡᱷᱟᱹᱣ ᱢᱟᱱᱮ ᱚᱞᱚᱜ ᱯᱟᱲᱦᱟᱜ ᱥᱟᱱᱟᱭ ᱨᱮᱦᱚᱸ ᱪᱤᱠᱟᱹᱭᱟᱭ ᱜᱷᱟᱸᱨᱚᱡᱽ ᱨᱮ ᱮᱴᱠᱮᱴᱬᱮ ᱧᱮᱞᱛᱮ ᱢᱚᱱᱮ ᱟᱫᱚ ᱚᱞᱚᱜ, ᱯᱟᱲᱦᱟᱣ ᱴᱟᱠᱟ ᱵᱟᱝᱠᱚ ᱮᱢ ᱫᱟᱲᱮᱣᱟᱭᱟ ᱚᱱᱟ ᱠᱷᱟᱹᱛᱤᱨᱟᱜ ᱛᱮ ᱚᱠᱚᱭ ᱫᱚ ᱵᱟᱦᱮᱨ ᱠᱟᱹᱢᱤ ᱪᱟᱞᱟᱜ ᱠᱟᱱᱟ, ᱚᱠᱚᱭ ᱫᱚ ᱱᱤᱡᱮ ᱛᱷᱮᱠᱮ ᱠᱚ ᱵᱟᱹᱜᱤᱭ ᱮᱫᱟ ᱾
ᱦᱳᱭ,
ᱟᱫᱚ ᱯᱟᱲᱦᱟᱣ ᱥᱚᱢᱚᱭ ᱢᱟ ᱢᱤᱫᱴᱮᱱ ᱩᱢᱮᱨ ᱨᱮᱜᱮ ᱦᱩᱭᱩᱜ ᱛᱟᱵᱚᱱᱟ ᱛᱤᱵᱚᱱ ᱚᱞᱚᱜ ᱯᱟᱲᱦᱟᱣ ᱞᱮᱱᱠᱷᱟᱱ, ᱠᱷᱟᱱ ᱢᱟ ᱚᱱᱟ ᱢᱟ ᱢᱚᱸᱡᱽ ᱫᱷᱟᱨᱟᱜ ᱜᱮᱭᱟ ᱥᱮ ᱥᱤᱠᱷᱱᱟᱹᱛ ᱢᱟ ᱞᱟᱹᱠᱛᱤ ᱠᱟᱱ ᱛᱟᱵᱚᱱᱟ᱾
ᱥᱤᱠᱱᱟᱹᱛ ᱥᱤᱠᱱᱟᱹᱛ ᱢᱟ ᱞᱟᱹᱠᱛᱤ ᱜᱮ ᱥᱤᱠᱷᱱᱟᱹᱛ ᱵᱟᱝ ᱠᱷᱟᱱ ᱢᱟ ᱪᱮᱫ ᱦᱚᱸ ᱵᱟᱝ ᱜᱟᱱᱚᱜᱼᱟ,
ᱦᱳᱭ ᱦᱳᱭ ᱥᱤᱠᱷᱱᱟᱹᱛ ᱪᱷᱟᱲᱟ ᱢᱟ ᱵᱟᱝ ᱵᱚᱱ ᱫᱟᱲᱮᱭᱟᱜᱼᱟ ᱪᱮᱫ ᱜᱮ ᱥᱮ, ᱟᱨ ᱚᱱᱟ ᱦᱚᱸ ᱠᱟᱹᱴᱤᱡ ᱵᱟᱠᱚ ᱵᱩᱡᱮᱫᱟ ᱟᱨ ᱟᱵᱚᱨᱮᱱ ᱜᱟᱨᱡᱮᱱ ᱠᱚᱦᱚᱸ ᱵᱟᱝᱠᱚ ᱵᱩᱡᱽᱫᱟ ᱡᱟᱦᱟᱸᱭ ᱚᱲᱟᱜ ᱠᱚᱨᱮᱱ, ᱥᱮ ᱡᱟ ᱜᱷᱟᱸᱨᱚᱧᱡᱽ ᱠᱚᱨᱮᱱ ᱜᱤᱫᱽᱨᱟᱹ ᱠᱚ ᱠᱚ ᱯᱟᱲᱦᱟᱜ ᱠᱟᱱᱟ ᱢᱟᱱᱮ ᱵᱟᱠᱚ ᱵᱩᱡᱷᱟᱹᱣ, ᱠᱚᱣᱟᱜ ᱡᱮ ᱱᱟᱥᱮᱱᱟᱜ ᱞᱟᱹᱠᱛᱤ ᱠᱟᱱᱟ ᱞᱟᱯᱷᱟᱝ ᱥᱮᱫ ᱵᱚᱱ ᱱᱟᱥᱮᱱᱟᱜ, ᱵᱟᱝ ᱵᱟᱵᱚᱱ ᱫᱟᱲᱮᱭᱟᱜᱼᱟ ᱪᱮᱫ ᱜᱮ,
ᱦᱳᱭ ᱦᱳᱭ ᱟᱫᱚ ᱚᱱᱟ ᱞᱟᱹᱜᱤᱫ ᱛᱮ ᱜᱮ ᱛᱚ ᱥᱤᱠᱷᱱᱟᱹᱛ ᱦᱚᱸ ᱫᱚᱨᱠᱟᱨ ᱜᱮ ᱱᱤᱭᱟᱹ ᱫᱚ ᱮᱠᱫᱚᱢ,
ᱠᱟᱹᱢᱤ ᱠᱳ ᱦᱳᱭᱳᱜ ᱜᱮᱭᱟ, ᱦᱳᱭ ᱡᱟᱦᱟᱱᱟᱜ ᱚᱯᱷᱤᱥ ᱠᱟᱹᱢᱤ ᱨᱮ ᱚᱯᱷᱤᱥᱤᱭᱟᱞ ᱡᱟᱦᱱᱟᱜ, ᱠᱟᱹᱢᱤ ᱵᱚᱱ ᱪᱟᱞᱟᱜᱼᱟ ᱚᱸᱰᱮ ᱦᱚᱸ ᱞᱟᱹᱠᱛᱤ ᱛᱟᱵᱚᱱ ᱡᱟᱦᱟᱱᱟᱜ ᱯᱷᱨᱚᱢ ᱵᱚᱱ ᱯᱷᱤᱞᱟᱯ, ᱛᱚ ᱚᱱᱟ ᱢᱟᱱᱮ ᱥᱟᱱᱟᱢ ᱡᱟᱭᱜᱟ ᱨᱮ ᱜᱮ ᱟᱵᱚ ᱥᱤᱠᱷᱱᱟᱹᱛ ᱨᱮᱱᱟᱜ ᱯᱚᱨᱤᱪᱚᱭ ᱮᱢ ᱞᱟᱜᱟᱣ ᱟᱵᱚᱱ ᱠᱟᱱᱟ ᱥᱮ,
ᱥᱤᱠᱷᱱᱟᱹᱛ ᱱᱤᱦᱟᱹᱛ ᱫᱚ ᱱᱤᱦᱟᱹᱛ ᱜᱮ ᱫᱚᱢᱮ ᱚᱵᱚᱥᱚ ᱜᱮ ᱫᱚᱨᱠᱟᱨ ᱟᱨ ᱚᱱᱟ ᱵᱟᱝᱠᱷᱟᱱ ᱢᱟᱱᱮ, ᱱᱮ ᱥᱤᱠᱷᱱᱟᱹᱛ ᱡᱩᱫᱤ ᱵᱟᱝ ᱛᱟᱦᱮᱱ ᱠᱷᱟᱱ ᱢᱟᱱᱮ ᱞᱟᱹᱭ ᱞᱮᱠᱷᱟᱱ ᱫᱚ, ᱚᱱᱟ ᱵᱟᱝ ᱚᱞᱚᱜ ᱯᱟᱲᱦᱟᱜ ᱩᱱᱠᱩ ᱢᱩᱨᱠᱷᱩ ᱞᱮᱠᱟ ᱜᱮ ᱦᱤᱥᱟᱹᱵ, ᱢᱩᱨᱠᱷᱩ ᱤᱭᱟᱹ ᱨᱮ ᱜᱮ ᱱᱟᱜ ᱦᱤᱥᱟᱹᱵᱟ ᱵᱟᱝ ᱫᱮ,
ᱦᱳᱭ ᱦᱳᱭ ᱟᱨ ᱮᱢᱱᱤ ᱛᱮ ᱜᱮ ᱟᱵᱚ ᱥᱤᱠᱷᱱᱟᱹᱛ ᱛᱮᱵᱚᱱ ᱛᱟᱭᱚᱢ ᱧᱚᱜ ᱜᱮ ᱛᱮ ᱥᱚᱢᱟᱡᱽ ᱨᱮ ᱢᱟᱱᱮ ᱱᱟᱥᱮᱱᱟᱜ, ᱡᱟᱦᱟᱱᱟᱜ ᱤᱭᱟᱹ ᱞᱟᱯᱷᱟᱝ ᱠᱟᱹᱢᱤ ᱵᱚᱱ, ᱪᱟᱞᱟᱣ ᱞᱮᱱᱠᱷᱟᱱ ᱦᱚᱲ ᱠᱚ ᱠᱟᱛᱷᱟ ᱠᱚ ᱠᱚ ᱟᱸᱡᱚᱢ ᱟᱵᱚᱱ ᱜᱮ ᱱᱩᱠᱩ ᱱᱩᱠᱩ ᱫᱚ ᱵᱟᱝ ᱠᱚ ᱵᱟᱲᱟᱭ ᱜᱮᱭᱟ ᱥᱮ, ᱪᱮᱫ ᱜᱮ ᱢᱟᱱᱮ ᱚᱱᱠᱟ ᱟᱸᱡᱚᱢ ᱟᱠᱟᱱ ᱜᱮ, ᱡᱮ ᱟᱵᱚ ᱵᱟᱨᱮ ᱛᱮ ᱱᱟᱥᱮ, ᱢᱟᱱᱮ ᱟᱵᱚ ᱮᱴᱟᱜ ᱡᱟᱹᱛ ᱨᱮᱱ ᱠᱚ ᱵᱟᱹᱲᱤᱡ ᱠᱟᱛᱷᱟ ᱠᱚ ᱠᱚ ᱢᱮᱛᱟ ᱵᱚᱱ ᱜᱮᱭᱟ ᱥᱮ? ᱩᱱᱠᱩ ᱡᱚᱵᱟᱵᱽ ᱮᱢ ᱞᱟᱹᱜᱤᱫ ᱢᱟ ᱥᱤᱠᱷᱱᱟᱹᱛ ᱞᱟᱹᱠᱛᱤ ᱠᱟᱱ ᱛᱟᱵᱚᱱᱟ।
ᱚᱱᱟ ᱫᱚ ᱦᱚᱜ-ᱚ,
ᱚᱱᱟ ᱢᱟ ᱞᱟᱹᱠᱛᱤ ᱜᱮ ᱠᱤᱱᱛᱩ ᱵᱟᱝᱠᱚ ᱵᱩᱡᱮᱫ ᱛᱟᱵᱚᱱᱟ ᱥᱟᱱᱟᱢ ᱠᱚ ᱫᱚ ᱚᱠᱚᱭ ᱠᱚ ᱫᱚ ᱱᱤᱡᱮᱨ ᱵᱩᱡᱽ ᱠᱟᱛᱮ ᱜᱮᱠᱚ ᱞᱟᱹᱭᱮᱫᱟ, ᱟᱨ ᱵᱟᱝᱠᱚ ᱵᱩᱡᱽ ᱫᱟᱲᱮᱭᱟᱜ ᱠᱟᱱᱟ ᱡᱮ, ᱱᱤᱭᱟᱹ ᱢᱟᱱᱮ ᱯᱟᱲᱦᱟᱜ ᱩᱢᱮᱨ ᱢᱟ ᱢᱤᱫ ᱥᱚᱢᱚᱭ ᱜᱮ ᱛᱟᱵᱚᱱ ᱥᱮ?
ᱦᱳᱭ ᱦᱳᱭ,
ᱯᱚᱨᱮ ᱢᱟ ᱵᱟᱵᱚᱱ ᱯᱟᱲᱟᱣ ᱫᱟᱲᱮᱭᱟᱜᱼᱟ।